ᱦᱮᱞᱳ ᱦᱮᱸ ᱡᱚᱦᱟᱨ ᱜᱮ ᱛᱟᱦᱚᱞᱮ ᱚᱱᱛᱮ ᱫᱟᱜ ᱡᱟᱹᱲᱤ ᱠᱚ ᱚᱠᱟ ᱞᱮᱠᱟ ᱟᱯᱮ ᱫᱤᱥᱚᱢ ᱥᱮᱫ ᱫᱚ?
ᱫᱟᱜ ᱡᱟᱹᱲᱤ ᱠᱚᱫᱚ
ᱛᱤᱦᱤᱧ ᱫᱚ ᱵᱚᱞᱮ ᱫᱟᱜ ᱫᱟᱭ ᱟᱨ ᱥᱚᱠᱛᱚ ᱫᱷᱟᱨᱟ ᱜᱮ᱾
ᱦᱮᱸ ᱟᱞᱮ ᱥᱮᱜ ᱢᱟ ᱱᱚᱛᱮ ᱢᱟᱭ ᱫᱟᱜ ᱡᱟᱹᱲᱤ ᱠᱮᱫ ᱜᱮᱭᱟ ᱟᱹᱰᱤ ᱟᱭᱢᱟ ᱜᱮ᱾ ᱦᱟᱸᱜ ᱠᱷᱟᱡ ᱡᱟᱹᱯᱩᱫ ᱡᱟᱹᱯᱩᱫ ᱮ ᱵᱩᱡ ᱦᱚᱪᱚ ᱠᱟᱫᱟ᱾
ᱚᱸ
ᱱᱤᱛᱚᱜ ᱦᱚᱸ ᱡᱚᱨᱚᱜ ᱠᱟᱱ ᱜᱮᱭᱟ ᱦᱟᱸᱜ ᱠᱷᱟᱡ ᱢᱤᱫ ᱵᱟᱨᱭᱟ ᱫᱚ᱾ ᱢᱤᱫ ᱵᱟᱨ ᱴᱷᱚᱯ ᱫᱚ ᱨᱮᱭᱟᱲ ᱜᱮ ᱵᱩᱡᱷᱟᱹᱜ ᱠᱟᱱᱟ ᱚᱱᱟᱛᱮ᱾
ᱟᱪᱪᱷᱟ ᱟᱪᱪᱷᱟ ᱦᱮᱸ ᱢᱟᱱᱮ ᱚᱠᱟᱨᱮ
ᱦᱳᱭ ᱚᱱᱠᱟ ᱦᱮᱸ
ᱥᱮ ᱚᱲᱟᱜ ᱫᱚ
ᱦᱮᱸ ᱜᱚᱝᱠᱮ ᱵᱟᱝ ᱟᱸᱡᱚᱢᱚᱜ, ᱟᱹᱞᱤᱧ ᱫᱚ ᱦᱟᱸᱜ ᱠᱷᱟᱡ ᱵᱟᱸᱠᱩᱲᱟ ᱰᱤᱥᱴᱤᱠ ᱨᱮᱱᱟᱜ ᱟᱹᱞᱤᱧ ᱫᱚ ᱵᱟᱸᱠᱩᱲᱟ ᱰᱤᱥᱴᱤᱠ ᱨᱮᱱᱟᱜ ᱠᱷᱟᱡ ᱨᱟᱱᱤᱵᱟᱸᱫᱽ ᱨᱮ ᱦᱟᱸᱜ ᱠᱷᱟᱡ ᱡᱚᱝᱜᱚᱞ ᱢᱚᱦᱚᱞ ᱞᱤᱧ ᱯᱟᱲᱟᱜ ᱠᱟᱱᱟ᱾ ᱱᱚᱣᱟ ᱫᱚ ᱵᱤᱨ ᱵᱩᱨᱩ ᱛᱮ, ᱫᱟᱨᱮ ᱱᱟᱹᱲᱤ ᱛᱮ, ᱥᱟᱡᱟᱣ ᱟᱠᱟᱱ ᱢᱤᱫᱴᱟᱝ ᱦᱩᱰᱤᱧ ᱧᱚᱜ ᱟᱛᱳ ᱠᱷᱚᱱᱟᱜ ᱟᱹᱞᱤᱧ ᱫᱚ᱾ ᱛᱟᱦᱚᱞᱮ ᱟᱵᱤᱱᱟᱜ ᱤᱭᱟᱹ ᱫᱤᱥᱚᱢ ᱫᱚ ᱦᱟᱸᱜ ᱠᱷᱟᱡ
ᱟᱵᱤᱱᱟᱜ ᱫᱤᱥᱚᱢ ᱫᱚ?
ᱟᱥᱟᱢ
ᱟᱥᱟᱢ ᱦᱳᱭ ᱛᱟᱦᱚᱞᱮ ᱟᱥᱟᱢ ᱫᱤᱥᱚᱢ ᱫᱚ ᱦᱟᱸᱜ ᱠᱷᱟᱡ ᱵᱟᱝ ᱧᱮᱞ ᱦᱳᱭ ᱠᱟᱱᱟ ᱢᱮᱱᱠᱷᱟᱱ ᱪᱟᱞᱟᱜ ᱨᱮᱱᱟᱜ ᱤᱪᱪᱷᱟᱹ ᱫᱚ ᱢᱮᱱᱟᱜᱼᱟ᱾
ᱦᱮᱸ
ᱦᱳᱭ ᱦᱳᱭ ᱢᱮᱱᱠᱷᱟᱱ ᱤᱭᱟᱹ ᱛᱟᱦᱚᱞᱮ ᱱᱤᱛᱚᱜ ᱫᱚ ᱤᱭᱟᱹ ᱚᱞ ᱯᱟᱲᱦᱟᱣ ᱠᱚᱫᱚ ᱛᱤᱱᱟᱹᱜ ᱫᱟᱹᱨᱤᱡ ᱱᱟ ᱠᱷᱟᱡ? ᱡᱟᱦᱟᱸᱱᱟᱜ ᱠᱚᱨᱮᱱᱟᱜ ᱯᱨᱤᱯᱟᱨᱮᱥᱚᱱ ᱠᱚ ᱦᱟᱛᱟᱣ ᱵᱟᱲᱟ ᱦᱩᱭᱩᱜ ᱠᱟᱱᱟ ᱥᱮ ᱵᱟᱝ?
ᱦᱳᱭ ᱚᱞᱚᱜ ᱯᱟᱲᱦᱟᱜ ᱫᱚ ᱱᱟᱦᱟᱸᱜ ᱞᱤᱧ ᱵᱟᱹᱜᱤ ᱠᱮᱜᱼᱟ ᱱᱚᱣᱟ ᱤᱭᱟᱹ ᱠᱷᱚᱱ ᱵᱤᱭᱮ᱾ ᱦᱟᱭ ᱥᱮᱠᱮᱱᱰᱟᱨᱤ ᱫᱚᱞᱤᱧ ᱯᱟᱥ ᱠᱮᱜᱼᱟ ᱟᱫᱚ ᱟᱻ ᱱᱤᱛ ᱱᱤᱛᱚᱜ ᱫᱚ ᱠᱟᱹᱴᱤᱡ ᱢᱟᱹᱴᱤᱡ ᱢᱤᱫᱴᱟᱱ ᱡᱚᱵᱽ ᱨᱮᱞᱤᱧ ᱯᱨᱟᱭᱵᱷᱮᱴ ᱡᱚᱵᱽ ᱨᱮᱞᱤᱧ ᱛᱟᱦᱮᱸ ᱠᱟᱱᱟ ᱢᱤᱫ ᱥᱟᱞ ᱜᱟᱱ᱾ ᱢᱟᱱᱮ ᱟᱫᱚ ᱚᱱᱟ ᱡᱚᱵᱽ ᱦᱚᱸ ᱱᱤᱛᱳᱜ ᱫᱚ ᱱᱟᱦᱟᱸᱜ ᱵᱟᱹᱱᱩᱜ ᱦᱟᱛᱟᱲᱟ᱾
ᱦᱮᱸ ᱚᱱᱠᱟ ᱜᱮ ᱡᱚᱵᱽ ᱵᱮᱜᱚᱨ ᱦᱚᱸ ᱡᱩᱫᱤ ᱚᱲᱟᱜ ᱥᱚᱝᱥᱟᱨ ᱪᱟᱞᱟᱜ ᱞᱮᱠᱟ ᱡᱟᱦᱟᱸᱱᱟᱜ ᱦᱟᱸᱰᱮ ᱱᱟᱰᱮ ᱤᱱᱠᱟᱢ ᱜᱟᱱᱚᱜᱼᱟ ᱡᱟᱦᱟᱸᱱᱟᱜ ᱚᱞᱚᱜ ᱯᱟᱲᱦᱟᱣ ᱜᱤᱫᱽᱨᱟᱹᱛ ᱛᱚ ᱟᱸᱠ ᱠᱷᱟᱡ ᱵᱟᱹᱫᱽ ᱠᱷᱮᱛ ᱨᱮ ᱢᱟ ᱩᱱᱟᱹᱜ ᱫᱚ ᱵᱟᱵᱚᱱ ᱠᱟᱹᱢᱤ ᱫᱟᱲᱮᱭᱟᱜᱼᱟ ᱵᱟᱹᱫᱽ ᱠᱷᱮᱛ ᱨᱮ ᱵᱟᱝ ᱠᱟᱹᱢᱤ ᱠᱟᱛᱮᱫ ᱨᱮᱦᱚᱸ ᱡᱮᱢᱚᱱ ᱡᱟᱦᱟᱸᱱᱟᱜ ᱦᱟᱛᱮᱨ ᱠᱟᱡᱽ ᱠᱚ ᱡᱩᱫᱤ ᱵᱚᱱ ᱥᱮᱲᱟ ᱫᱟᱲᱮᱭᱟᱜᱼᱟ ᱟᱹᱰᱤ ᱜᱮ ᱱᱟᱯᱟᱭᱚᱜᱼᱟ ᱡᱮᱢᱚᱱ ᱢᱳᱵᱟᱭᱤᱞ ᱨᱤᱯᱮᱭᱟᱨᱤᱝ ᱥᱮᱱᱴᱟᱨ ᱠᱚ᱾ ᱡᱩᱫᱤ ᱵᱚᱱ ᱠᱷᱩᱞᱟᱹᱣ ᱫᱟᱲᱮᱭᱟᱜᱼᱟ ᱢᱚᱵᱟᱭᱤᱞ ᱮ ᱢᱟᱱᱮ ᱚᱱᱮ ᱥᱟᱨᱟ ᱥᱟᱹᱨᱤ ᱠᱚ ᱡᱩᱫᱤ ᱵᱚᱱ ᱥᱮᱬᱟ ᱫᱟᱲᱮᱭᱟᱜᱼᱟ ᱢᱤᱫᱼᱵᱟᱨ ᱪᱟᱸᱫᱳ ᱨᱮᱱᱟᱜ ᱚᱱᱟ ᱡᱩᱫᱤ ᱠᱳᱨᱥ ᱵᱚᱱ ᱦᱟᱛᱟᱣ ᱛᱮᱵᱚᱱ ᱠᱚᱨᱟᱣᱟ ᱟᱹᱰᱤ ᱱᱟᱯᱟᱭ ᱦᱟᱸᱠᱷᱟᱡ ᱚᱱᱟ ᱟᱨᱡᱟᱣ ᱜᱟᱱᱚᱜᱼᱟ ᱢᱤᱫ ᱪᱷᱚᱴᱳ ᱠᱷᱟᱴᱳ ᱫᱚ ᱫᱚᱠᱟᱱ ᱠᱷᱩᱞᱟᱹᱣ ᱠᱟᱛᱮᱜ ᱫᱚ ᱥᱚᱝᱥᱟᱨ ᱫᱚ ᱟᱹᱰᱤ ᱱᱟᱯᱟᱭ ᱧᱚᱜ ᱪᱟᱞᱟᱣ ᱫᱟᱲᱮᱭᱟᱜᱼᱟ ᱥᱮ ᱪᱮᱫ ᱵᱤᱱ ᱞᱟᱹᱭᱮᱜᱼᱟ? ᱦᱚᱸ ᱜᱚᱝᱠᱮ ᱟᱸᱡᱚᱢ ᱫᱟ ᱵᱤᱱ?
ᱴᱷᱤ ᱴᱷᱤ
ᱚᱱᱠᱟ ᱜᱮ ᱟᱵᱟᱨ ᱢᱟᱱᱮ ᱵᱮᱠᱟᱨᱚᱱᱛᱚ ᱛᱟᱦᱮᱸ ᱠᱷᱚᱱᱟᱜ ᱫᱚ ᱟᱹᱰᱤ ᱜᱮ ᱚᱱᱟ ᱠᱚᱫᱚ ᱱᱟᱯᱟᱭᱚᱜᱼᱟ ᱵᱟᱹᱫᱽ ᱠᱷᱮᱛᱨᱮ ᱱᱤᱛᱚᱜ ᱡᱟ ᱧᱮᱞᱚᱜ ᱠᱟᱱᱟ ᱠᱟᱹᱢᱤ ᱠᱟᱛᱮᱜ ᱵᱟᱠᱷᱟᱡ ᱚᱱᱠᱟ ᱤᱭᱟᱹ ᱟᱭ ᱵᱟᱝ ᱦᱩᱭᱩᱜ ᱠᱟᱱᱟ ᱵᱟᱠᱷᱟᱱ ᱥᱮᱫᱟᱭ ᱦᱚᱲ ᱢᱟ ᱦᱟᱯᱲᱟᱢ ᱠᱚᱢᱟ ᱵᱟᱹᱫᱽ ᱠᱷᱮᱛᱨᱮ ᱜᱮᱠᱚ ᱠᱟᱹᱢᱤ ᱠᱟᱜᱼᱟ, ᱚᱱᱠᱟ ᱩᱱᱫᱚ ᱴᱟᱠᱟ ᱯᱚᱭᱥᱟ ᱨᱮᱱᱟᱜ ᱩᱱᱟᱹᱜ ᱤᱭᱟᱹ ᱵᱟᱝ ᱛᱟᱦᱮᱸ ᱞᱮᱱᱟ ᱛᱚ᱾ ᱟ ᱱᱤᱛᱚᱜ ᱫᱚ ᱴᱟᱠᱟ ᱯᱚᱭᱥᱟ ᱪᱷᱟᱰᱟ ᱪᱮᱜ ᱦᱚᱸ ᱵᱟᱝ ᱦᱩᱭᱩᱜᱼᱟ ᱱᱤᱛᱚᱜ ᱪᱟᱥᱼᱵᱟᱥ ᱨᱮ ᱧᱮᱞᱚᱜ ᱠᱟᱱᱟ ᱡᱮ ᱪᱟᱥ ᱴᱷᱤᱠ ᱴᱷᱟᱠ ᱵᱟᱝ ᱦᱩᱭᱩᱜ ᱠᱟᱱᱟ, ᱫᱟᱢ ᱠᱚ ᱵᱟᱝ ᱧᱟᱢᱚᱜ ᱠᱟᱱᱟ ᱡᱟᱦᱟᱸᱱᱟᱜ ᱥᱚᱵᱽᱡᱤ ᱟᱱᱟᱡᱽ ᱠᱚᱵᱚᱱ ᱪᱟᱥᱟ ᱚᱱᱟ ᱨᱮᱱᱟᱜ ᱫᱟᱢ ᱦᱚᱸ ᱵᱟᱝ ᱧᱟᱢᱚᱜ ᱠᱟᱱᱟ ᱾
ᱦᱩᱸ
ᱦᱳᱭ ᱦᱳᱭ ᱦᱳᱭ ᱾ ᱦᱳᱭ
ᱟ ᱛᱟᱦᱞᱮ ᱱᱚᱣᱟ ᱟᱞᱮ ᱫᱤᱥᱚᱢ ᱥᱮᱫ ᱫᱚᱵᱤᱱ ᱦᱮᱡ ᱵᱟᱲᱟ ᱟᱠᱟᱱᱟ ᱥᱮ ᱵᱟᱝ? ᱪᱟᱥ ᱵᱟᱥ ᱠᱚᱫᱚ ᱵᱟᱠᱷᱟᱡ ᱱᱚᱜᱼᱚᱭ ᱛᱚᱞᱟ ᱠᱚ ᱜᱤᱲᱤ ᱵᱟᱲᱟ ᱦᱩᱭᱩᱜ ᱠᱟᱱᱟ ᱱᱤᱛᱚᱜ, ᱱᱚᱣᱟ ᱠᱚ ᱦᱩᱭᱩᱜᱼᱟ ᱛᱟᱯᱚᱨᱮ ᱪᱟᱥ ᱨᱮᱫᱚ
ᱪᱟᱞᱟ ᱡᱷᱟᱲᱠᱷᱚᱸᱰ ᱨᱮᱱᱟᱜ ᱴᱟᱴᱟ ᱱᱚᱜᱚᱨ ᱨᱟᱸᱪᱤᱧ ᱪᱟᱞᱟᱣ ᱜᱮᱭᱟ ᱵᱮᱝᱜᱚᱞ ᱫᱚ ᱱᱚᱛᱮ ᱤᱭᱟᱹᱧ ᱪᱟᱞᱟᱣ ᱜᱮᱭᱟ, ᱵᱚᱨᱫᱚᱢᱟᱱ ᱵᱚᱨᱫᱚᱢᱟᱱ ᱥᱮ ᱱᱚᱣᱟ ᱤᱭᱟᱹ ᱟᱥᱟᱱᱥᱳᱞ ᱟᱨ ᱯᱩᱨᱩᱞᱤᱭᱟᱹᱧ ᱪᱟᱞᱟᱣ ᱜᱮᱭᱟ᱾ ᱦᱚᱱᱛᱮ ᱤᱭᱟᱹ ᱨᱟᱭᱨᱚᱝ ᱯᱩᱨ ᱩᱲᱤᱥᱟ ᱦᱚᱸ ᱠᱟᱱ ᱜᱮᱭᱟ ᱟᱵᱚ ᱫᱤᱥᱚᱢ ᱠᱟᱱ ᱜᱮᱭᱟ ᱚᱱᱛᱮ ᱦᱚᱸ ᱟᱨ ᱢᱟᱞᱫᱟ ᱥᱮᱫ ᱛᱮ ᱥᱮᱱ ᱜᱮᱭᱟᱹᱧ ᱾
ᱦᱟᱸ
ᱛᱮ ᱟᱞᱮ ᱥᱮᱫ ᱫᱚ ᱦᱮᱡ ᱵᱟᱲᱟᱜ ᱜᱮᱭᱟ ᱯᱟᱥᱮᱡ?
ᱦᱮᱸ ᱟᱯᱮ ᱥᱮᱫ ᱫᱚ? ᱵᱟᱝ ᱪᱟᱞᱟᱣ ᱦᱩᱭᱟᱱᱟ ᱢᱮᱱᱠᱷᱟᱱ ᱚᱱᱟ ᱫᱷᱟᱨᱮ ᱫᱷᱟᱨᱮ ᱛᱮ ᱪᱟᱞᱟᱣ ᱵᱟᱲᱟ ᱦᱩᱭ ᱠᱟᱱᱟ ᱯᱩᱨᱩᱞᱤᱭᱟᱹ ᱫᱷᱟᱨᱮ ᱮᱠᱫᱚᱢ ᱵᱟᱠᱩᱲᱟ ᱦᱟᱱᱟ ᱫᱷᱟᱨᱮ ᱫᱷᱟᱨᱮ ᱛᱮ, ᱚᱱᱟ ᱠᱚᱨᱮ ᱫᱟᱲᱟ ᱵᱟᱲᱟ ᱫᱚ ᱦᱩᱭ ᱟᱠᱟᱱᱟ ᱠᱷᱟᱡ ᱟᱫᱚ ᱠᱷᱟᱡ ᱱᱤᱛᱚᱜ ᱫᱚ ᱟᱞᱮᱮᱥᱮᱫ ᱨᱮ ᱟᱥᱟᱲ ᱵᱚᱸᱜᱟ ᱥᱮᱫ ᱢᱤᱫᱴᱟᱝ ᱢᱤᱫᱴᱟᱝ ᱧᱩᱛᱩᱢᱟᱱ ᱢᱤᱫᱴᱟᱝ ᱴᱟᱝ ᱯᱚᱨᱚᱵᱽ ᱦᱩᱭᱩᱜᱼᱟ ᱵᱩᱨᱩ ᱵᱚᱸᱜᱟ ᱵᱚᱱ ᱞᱟᱹᱭᱟ ᱠᱷᱟᱡ ᱚᱱᱟ ᱫᱚ ᱱᱚᱣᱟ ᱡᱷᱟᱲᱠᱷᱚᱸᱰ? ᱡᱟᱯᱟᱜ ᱜᱮ ᱞᱟᱹᱭ ᱜᱟᱱᱚᱜᱼᱟ ᱠᱷᱟᱡ ᱚᱱᱟ ᱫᱚ ᱤᱭᱟᱹ ᱨᱮ? ᱠᱩᱞᱤᱭᱟᱹ ᱨᱮ ᱚᱸᱰᱮ ᱵᱩᱨᱩ ᱵᱚᱸᱜᱟ ᱢᱟᱨᱟᱝ ᱵᱩᱨᱩ ᱢᱮᱱᱟᱜᱼᱟ ᱠᱷᱟᱡ ᱚᱱᱟ ᱫᱚ ᱾ ᱚᱸᱰᱮ ᱟᱭᱢᱟ ᱦᱚᱲ ᱠᱚ ᱡᱟᱣᱨᱟᱜ ᱜᱮᱭᱟ ᱚᱱᱟ ᱵᱩᱨᱩ ᱧᱮᱞ ᱞᱟᱹᱜᱤᱫ ᱛᱮ᱾
ᱦᱮᱸ ᱦᱮᱸ ᱦᱮᱸ ᱚᱱᱟ ᱫᱚ ᱚᱠᱟ ᱡᱚᱜ?
ᱚᱱᱟ, ᱚᱱᱟ, ᱚᱱᱟ ᱫᱚ ᱠᱟᱱᱟᱭ ᱥᱚᱨᱚ ᱯᱟᱦᱟᱲ ᱠᱚ ᱞᱟᱹᱭᱟ ᱠᱷᱟᱡ᱾
ᱠᱟᱱᱦᱟᱭᱥᱚᱨ ᱯᱟᱦᱟᱲ ᱚᱠᱟ ᱚᱠᱛᱮ ᱚᱱᱟ ᱫᱚ ᱢᱮᱞᱟ ᱫᱚ ᱦᱩᱭᱩᱜ ᱠᱟᱱᱟ?
ᱚᱱᱟ ᱫᱚ ᱟᱥᱟ ᱵᱚᱸᱜᱟ ᱨᱮᱱᱟᱜ ᱵᱟᱨᱭᱟ ᱥᱚᱱᱤᱵᱟᱨ ᱨᱮ ᱾
ᱟᱥᱟ
ᱚᱱᱟ ᱫᱚ ᱮᱸ
ᱯᱟᱨ
ᱪᱮᱜ ᱠᱚ ᱞᱟᱹᱭᱟ ᱡᱚᱠᱷᱚᱱ ᱤᱭᱟᱹ? ᱚᱱᱮ ᱩᱱᱜᱮ ᱫᱟᱜ ᱡᱟᱹᱯᱩᱫ ᱮ ᱮᱛᱚᱦᱚᱵ ᱜᱚᱫᱟ ᱦᱟᱸᱜ ᱠᱷᱟᱡ, ᱚᱱᱟ ᱵᱩᱨᱩ ᱵᱚᱸᱜᱟ ᱦᱳᱭ ᱚᱠᱛᱚ᱾ ᱟᱨ ᱛᱟᱦᱞᱮ ᱟᱯ ᱥᱮᱫ ᱦᱟᱸᱜ ᱠᱷᱟᱡ ᱚᱞᱚᱜ ᱯᱟᱲᱦᱟᱣ ᱠᱚᱫᱚ ᱪᱮᱫ ᱠᱟ ᱢᱟᱱᱮ ᱜᱤᱫᱽᱨᱟᱹ ᱠᱚ ᱟᱵᱚ ᱨᱮᱱ ᱤᱭᱟᱹ ᱥᱟᱱᱛᱟᱲ ᱜᱤᱫᱽᱨᱟᱹ ᱠᱚ ᱪᱮᱫ ᱠᱟ ᱯᱟᱲᱦᱟᱜ ᱨᱮᱠᱚ ᱮᱠᱴᱤᱵᱷ ᱜᱮᱭᱟ ᱥᱮ ᱵᱟ ᱠᱚ ᱠᱚ ᱮᱠᱴᱤᱵᱷ ᱜᱮᱭᱟ ᱚᱱᱠᱟ ᱚᱞᱚᱜ ᱯᱟᱲᱦᱟᱜ ᱫᱤᱠ ᱫᱤᱭᱮ ᱥᱮ ᱯᱟᱛᱟ ᱪᱷᱟᱛᱟ ᱜᱮ ᱡᱟᱹᱥᱛᱤ ᱠᱚ ᱥᱮᱱᱚᱜ
ᱡᱟᱹᱥᱛᱤ ᱠᱚ ᱫᱟᱲᱟᱱ ᱥᱮᱱᱚᱜ ᱠᱟᱱᱟ ᱱᱚᱣᱟ ᱢᱤᱫ ᱴᱮᱱ ᱟᱹᱰᱤ ᱢᱟᱨᱟᱝ ᱥᱚᱢᱟᱡᱽ ᱨᱮ ᱮᱯᱷᱮᱠᱴ ᱦᱳᱭᱳᱜ ᱠᱟᱱᱟ ᱡᱮ ᱦᱮᱛᱩ ᱟᱵᱚᱣᱟᱜ
ᱟᱵᱚᱣᱟᱜ ᱥᱚᱢᱟᱡᱽ ᱨᱮ ᱚᱞᱚᱜ ᱯᱟᱲᱦᱟᱣ ᱚᱱᱟ ᱠᱷᱟᱹᱛᱤᱨ ᱢᱟᱱᱮ ᱟᱵᱚ ᱟᱨᱚ ᱢᱟᱱᱮ ᱱᱚᱣᱟ, ᱢᱤᱫ ᱚᱠᱛᱮ ᱚᱠᱟ ᱵᱚᱱ ᱢᱮᱱ ᱠᱮᱭᱟ ᱢᱟᱱᱮ ᱥᱳᱢᱳᱭ ᱥᱟᱞᱟᱜ ᱟᱵᱚᱣᱟᱜ ᱛᱟᱞᱢᱮᱞ ᱵᱟᱵᱚ
ᱦᱚᱭ ᱚᱱᱟ ᱢᱟ ᱠᱟᱛᱷᱟ ᱠᱟᱱ ᱜᱮᱭᱟ ᱟᱫᱚ ᱱᱤᱛ ᱱᱤᱛᱚᱜ ᱫᱚ ᱥᱮᱪᱮᱫ ᱜᱮᱛᱚ ᱦᱟᱯᱮᱱ ᱫᱤᱱ ᱨᱮᱱᱟᱜ ᱞᱟᱯᱷᱟᱝ ᱰᱟᱦᱟᱨ ᱫᱚ ᱠᱟᱱᱟ᱾ ᱦᱩᱸ ᱥᱮᱪᱮᱫ ᱵᱮᱜᱚᱨ ᱪᱮᱫ ᱠᱟᱹᱢᱤ ᱦᱚᱸ ᱦᱟᱸᱜ ᱠᱷᱟᱡ ᱵᱟᱝ ᱦᱳᱭᱳᱜᱼᱟ᱾ ᱵᱚᱦᱚᱜ ᱡᱚᱛᱚ ᱠᱷᱚᱱ ᱵᱟᱢ ᱞᱟᱥᱮᱨ ᱛᱟᱢᱟ ᱛᱚᱛᱚ ᱠᱷᱚᱱ ᱫᱚ ᱠᱟᱹᱢᱤ ᱜᱮ ᱵᱟᱝ ᱦᱳᱭᱳᱜᱼᱟ᱾ ᱚᱱᱟ ᱠᱚ ᱫᱚ ᱵᱟᱹᱛ ᱠᱷᱮᱛ ᱨᱮ ᱵᱟᱝ ᱠᱷᱟᱱ ᱠᱟᱹᱢᱤ ᱠᱟᱹᱢᱤ ᱛᱮ ᱵᱚᱱ ᱤᱭᱟᱹ ᱪᱟᱵᱟᱜᱼᱟ ᱞᱟᱸᱜᱟ ᱪᱟᱵᱟᱜᱼᱟ ᱦᱚᱲ ᱢᱟ ᱵᱚᱦᱚᱜ ᱛᱮᱠᱚ ᱠᱟᱹᱢᱤᱭᱟ ᱟᱨ ᱟᱢ ᱱᱟᱛᱮ ᱟᱢᱟᱜ ᱜᱟᱭᱮ ᱡᱳᱨ ᱦᱚᱲᱢᱚ ᱫᱟᱲᱮ ᱛᱮᱢ ᱠᱟᱹᱢᱤᱭᱟ᱾ ᱦᱮᱸ ᱚᱱᱟ ᱠᱷᱟᱹᱛᱤᱨ ᱛᱮᱜᱮ ᱛᱚ ᱦᱚᱲ ᱫᱚᱵᱚᱱ ᱤᱭᱟᱹ ᱪᱟᱵᱟᱜ ᱠᱟᱱᱟ ᱱᱤᱛᱚᱜ ᱨᱮᱜᱮ ᱢᱟᱱᱮ ᱞᱟᱸᱜᱟ ᱪᱟᱵᱟᱜ ᱠᱟᱱᱟ ᱵᱚᱱ ᱟᱨ ᱡᱟᱸᱦᱟᱭ ᱮᱴᱟᱜ ᱪᱷᱟᱛᱤᱠ ᱠᱚᱢᱟ ᱩᱱᱠᱩ ᱢᱟ ᱟᱠᱚᱣᱟᱜ ᱵᱮᱨᱮᱱ ᱛᱮᱠᱚ ᱠᱟᱹᱢᱤ ᱮᱫᱟ᱾ ᱡᱟᱦᱟ ᱱᱟᱜ ᱵᱤᱜᱽᱱᱮᱥ ᱫᱤᱠ ᱫᱤᱭᱮ ᱵᱚᱞ ᱤᱭᱟᱹ ᱫᱤᱠ ᱫᱮ ᱵᱚᱞ, ᱟᱵᱚ ᱢᱟ ᱡᱟᱦᱟ ᱱᱟᱜ ᱜᱮ ᱡᱟᱦᱟ ᱛᱤᱱᱟᱹᱜ ᱜᱮ ᱚᱞ ᱯᱟᱲᱦᱟᱣ ᱨᱮᱦᱚᱸ ᱢᱟᱱᱮ ᱯᱷᱤᱭᱩᱪᱟᱨ ᱨᱮ ᱞᱟᱹᱭ ᱟᱢ ᱠᱷᱮᱛ ᱵᱟᱹᱫᱽ ᱜᱮ ᱢᱮᱱᱟᱜ ᱛᱤᱧᱟᱹ ᱱᱚᱣᱟ ᱨᱮ‌ ᱜᱮᱧ ᱪᱟᱥ ᱟᱵᱟᱫᱟ ᱢᱮᱱ ᱠᱷᱟᱱ ᱚᱱᱟ ᱫᱚ ᱵᱟᱝ, ᱪᱮᱫ ᱠᱟ ᱥᱤᱪᱩᱭᱮᱥᱚᱱ ᱪᱟᱞᱟᱜᱼᱟ ᱪᱮᱫ ᱠᱟ ᱰᱮᱵᱷᱞᱚᱯ ᱪᱟᱞᱟᱜ ᱠᱟᱱᱟ ᱚᱱᱠᱟ ᱜᱮ ᱟᱵᱚ ᱦᱚᱸ ᱵᱚᱱ ᱟᱹᱨᱩ ᱯᱷᱮᱨᱟᱣ ᱞᱮᱱ ᱠᱷᱟᱱ ᱱᱟᱯᱟᱭᱚᱜᱼᱟ᱾ ᱟᱨ ᱛᱟᱦᱞᱮ ᱟᱯᱮ ᱥᱮᱫ ᱚᱱᱛᱮ ᱯᱟᱛᱟ ᱪᱷᱟᱛᱟ ᱚᱠᱟ ᱞᱮᱠᱟ ᱦᱳᱭᱳᱜ ᱜᱮᱭᱟ?
ᱵᱚᱭᱦᱟ ᱟᱸᱡᱚᱢᱚᱜ ᱠᱟᱱᱟ?
ᱱᱚᱛᱮ ᱫᱚ ᱱᱚᱣᱟ ᱦᱚᱲ ᱯᱟᱛᱟ ᱠᱚᱫᱚ ᱢᱮᱱ ᱞᱮᱠᱷᱟᱡ ᱫᱚ ᱯᱟᱛᱟ ᱦᱳᱭᱳᱜ ᱜᱮᱭᱟ ᱵᱚᱞᱮ᱾ ᱦᱚᱲ ᱯᱟᱛᱟ ᱦᱚᱸ ᱢᱮᱱᱟᱜ ᱜᱮᱭᱟ᱾
ᱟᱨ ᱱᱚᱛᱮ ᱟᱞᱮ ᱫᱤᱥᱚᱢ ᱦᱮᱸ ᱟᱞᱮ ᱫᱤᱥᱚᱢ ᱨᱮ ᱯᱟᱛᱟ ᱢᱟ, ᱯᱚᱛᱤ ᱫᱤᱱ ᱜᱮ ᱞᱟᱹᱭ ᱜᱟᱱᱚᱜᱼᱟ ᱡᱮ ᱫᱤᱱ ᱞᱚᱜᱱᱚ ᱠᱟᱛᱮᱫ ᱯᱟᱛᱟ ᱦᱳᱭᱳᱜᱼᱟ ᱚᱱᱠᱟ ᱠᱟᱛᱷᱟ ᱫᱚ ᱵᱟᱝ ᱠᱟᱱᱟ ᱦᱟᱸᱜ ᱠᱷᱟᱡ ᱮᱢᱚᱱ ᱱᱤᱛᱚᱜ ᱥᱚᱢᱟᱡᱽ ᱨᱮ ᱤᱯᱷᱮᱠᱴ ᱯᱟᱲᱟᱜ ᱠᱟᱱᱟ ᱱᱚᱣᱟ ᱚᱨᱜᱮᱥᱴᱟᱨ ᱠᱷᱟᱹᱛᱤᱨ ᱛᱮ ᱠᱟᱹᱴᱤᱡ ᱠᱟᱹᱴᱤᱡ ᱜᱤᱫᱽᱨᱟᱹ ᱚᱨᱜᱮᱥᱴᱟᱨ ᱠᱚ ᱮᱴᱮᱢ ᱫᱟ ᱚᱞᱚᱜ ᱯᱟᱲᱦᱟᱜ ᱨᱮ ᱢᱚᱱᱮ ᱵᱟᱠᱚ ᱮᱢ ᱫᱟ᱾ ᱛᱟᱯᱚᱨᱮ ᱠᱟᱹᱴᱤᱡ ᱠᱟᱹᱴᱤᱡ ᱜᱤᱫᱽᱨᱟᱹ ᱦᱟᱹᱰᱤ ᱯᱟᱹᱣᱨᱟᱹ ᱧᱩ ᱠᱚ ᱥᱮᱲᱟᱭ ᱫᱟ ᱦᱟᱸᱜ ᱠᱷᱟᱡ᱾ ᱱᱚᱣᱟ ᱠᱚᱫᱚ ᱟᱹᱰᱤ ᱢᱟᱨᱟᱝ ᱢᱤᱫ ᱴᱟᱝ ᱤᱯᱷᱮᱠᱴ ᱠᱟᱱᱟ᱾ ᱱᱚᱣᱟ ᱵᱟᱠᱷᱨᱟ ᱛᱮ ᱟᱢ ᱢᱤᱫ ᱵᱟᱨ ᱠᱟᱛᱷᱟ ᱞᱟᱹᱭ ᱟᱛᱟᱞᱟᱝ ᱢᱮ ᱚᱠᱟ ᱞᱮᱠᱟ‌ᱛᱮ ᱱᱚᱣᱟ ᱪᱟᱵᱟ ᱜᱟᱱᱚᱜᱼᱟ᱾ ᱚᱞᱚᱜ ᱯᱟᱲᱦᱟᱜ ᱥᱮᱫ ᱠᱚ ᱞᱟᱦᱟᱜ ᱢᱟ᱾
ᱦᱩᱸ
ᱱᱚᱣᱟ ᱠᱚ ᱟᱹᱰᱤ ᱟᱭᱢᱟ ᱥᱚᱢᱚᱥᱟ ᱧᱮᱞᱚᱜ ᱠᱟᱱᱟ ᱢᱮᱱᱠᱷᱟᱱ ᱪᱮᱫ ᱵᱚᱱ ᱪᱤᱠᱟᱹ ᱞᱮᱠᱷᱟᱱ? ᱱᱚᱝᱠᱟᱱ ᱱᱟᱯᱟᱭ ᱰᱟᱦᱟᱨ ᱛᱮ ᱟᱵᱚᱨᱮᱱ ᱜᱤᱫᱽᱨᱟᱹ ᱠᱚᱠᱚ ᱞᱟᱦᱟ ᱦᱤᱡᱩᱜᱼᱟ᱾
ᱦᱩᱸ ᱦᱮᱸ ᱜᱤᱫᱽᱨᱟᱹ ᱠᱚ ᱱᱮᱛᱟᱨ ᱚᱠᱛᱚ ᱨᱮ ᱟᱵᱚ ᱠᱟᱡᱟᱠ ᱚᱞᱚᱜ ᱯᱟᱲᱦᱟᱜ ᱵᱚᱱ ᱞᱟᱦᱟ ᱠᱚ ᱢᱟ᱾ ᱥᱟᱞᱟᱜ ᱛᱮ ᱟᱵᱚ ᱢᱟᱱᱮ ᱪᱟᱥᱼᱵᱟᱥ ᱦᱚᱸ ᱫᱚᱦᱚᱭ ᱫᱚᱨᱠᱟᱨ ᱢᱮᱱᱟᱜ ᱜᱮᱭᱟ ᱢᱮᱱᱠᱷᱟᱱ ᱥᱮᱫᱟᱭᱟᱜ ᱥᱟᱞᱟᱜ ᱱᱤᱛᱟᱜ ᱪᱟᱥ ᱠᱚ ᱦᱤᱡᱩᱜ ᱫᱚᱨᱠᱟᱨ ᱢᱮᱱᱟᱜᱼᱟ᱾
ᱱᱚᱣᱟ ᱠᱷᱮᱛᱨᱚ ᱨᱮᱦᱚᱸ, ᱦᱳᱭ
ᱚᱞ ᱯᱟᱲᱦᱟᱣ ᱥᱟᱞᱟᱜ ᱛᱮ ᱟᱵᱚ ᱞᱟᱦᱟᱭ ᱫᱚᱨᱠᱟᱨ᱾
ᱦᱟ ᱟᱨ ᱞᱟᱭ ᱞᱟᱠᱪᱟᱨ ᱠᱚᱦᱚᱸ ᱦᱚᱸ ᱟᱞᱮ ᱫᱤᱥᱚᱢ ᱥᱮᱫ ᱢᱟ ᱟᱫᱽ ᱪᱟᱵᱟᱜ ᱠᱟᱱᱟ᱾ ᱡᱟᱦᱟᱸ ᱟᱵᱚᱣᱟᱜ ᱡᱮ ᱞᱮᱠᱟᱛᱮ ᱵᱟᱦᱟ ᱥᱚᱨᱦᱟᱭ ᱵᱟᱦᱟ, ᱥᱚᱨᱦᱟᱭ ᱱᱚᱣᱟ ᱠᱚᱨᱮ ᱢᱟ ᱢᱤᱫᱴᱟᱝ ᱦᱚᱸ ᱵᱟᱠᱷᱟᱡ ᱛᱩᱢᱫᱟᱜ ᱴᱟᱢᱟᱠ ᱢᱟ ᱵᱟᱠᱚ ᱜᱚᱜ ᱵᱟᱲᱟᱭ ᱫᱟ᱾
ᱟᱨ ᱞᱤᱝ
ᱦᱳᱭ ᱟᱨ ᱞᱟᱠᱪᱟᱨ ᱨᱮᱱᱟᱜ ᱛᱟᱦᱚᱞᱮ ᱮᱱᱮᱡ ᱥᱮᱨᱮᱧ ᱠᱚᱫᱚ ᱟᱯᱮ ᱥᱮᱫ ᱫᱚ ᱦᱩᱭᱩᱜ ᱜᱮᱭᱟ ᱥᱮ ᱵᱟᱝ? ᱦᱳᱭ,
ᱴᱷᱤᱠ ᱴᱷᱟᱠ ᱩᱰᱩᱝ ᱵᱚᱞᱚᱱ ᱢᱮ᱾
ᱦᱳᱭ ᱛᱚ, ᱟᱨ ᱢᱮᱱ ᱫᱟᱹᱧ ᱵᱚᱭᱦᱟ ᱚᱱᱛᱮ ᱞᱟᱠᱪᱟᱨ ᱨᱮᱱᱟᱜ ᱮᱱᱮᱡ ᱥᱮᱨᱮᱧ ᱠᱚᱫᱚ ᱪᱮᱫᱠᱟ ᱯᱮ ᱥᱟᱵ ᱫᱚᱦᱚᱸ ᱠᱟᱫ ᱛᱟᱵᱚᱱᱟ? ᱥᱮ ᱢᱚᱰᱮᱱ ᱞᱮᱠᱟ?
ᱟᱵᱚᱣᱟᱜ ᱮᱱᱮᱡ ᱥᱮᱨᱮᱧ ᱠᱚ ᱢᱮᱱᱟᱜ ᱛᱟᱵᱚᱱᱟ ᱠᱟᱞᱪᱟᱨᱟᱞ ᱞᱮᱠᱟᱛᱮ᱾ ᱟᱵᱚᱣᱟᱜ ᱮᱱᱮᱡ ᱥᱮᱨᱮᱧ ᱠᱚᱫᱚ ᱡᱮᱞᱮᱠᱟ ᱟᱥᱟᱢ ᱨᱮ ᱫᱚ ᱱᱚᱣᱟ ᱟᱸᱻ ᱵᱟᱦᱟ ᱮᱱᱮᱡ ᱢᱮᱱᱟᱜ-ᱟ, ᱥᱚᱨᱦᱟᱭ ᱮᱱᱮᱡ ᱢᱮᱱᱟᱜ ᱛᱟᱵᱚᱱᱟ, ᱫᱟᱸᱥᱟᱭ ᱮᱱᱮᱡ ᱢᱮᱱᱟᱜ ᱛᱟᱵᱚᱱᱟ᱾ ᱞᱟᱜᱽᱲᱮ ᱮᱱᱮᱡ ᱢᱮᱱᱟᱜ ᱛᱟᱵ ᱜᱮᱭᱟ᱾ ᱦᱚᱸ ᱱᱚᱣᱟ ᱠᱚ ᱮᱱᱮᱡ ᱫᱚ ᱟᱵᱚᱣᱟᱜ ᱯᱚᱨᱚᱢᱯᱚᱨᱟ ᱠᱷᱚᱱ ᱢᱮᱱᱟᱜ ᱜᱮᱭᱟ ᱱᱤᱛ᱾ ᱦᱚᱸ ᱟᱨᱞᱮ ᱨᱩᱠ ᱨᱟᱹᱠᱷᱤᱭᱟᱹ ᱡᱚᱜᱟᱣ ᱠᱟᱜ ᱜᱮᱭᱟ᱾
ᱦᱮᱸ ᱟᱹᱰᱤ ᱱᱟᱯᱟᱭ ᱟᱹᱰᱤ ᱱᱟᱯᱟᱭ ᱦᱮᱸ, ᱟᱞᱮ ᱫᱤᱥᱚᱢ ᱨᱮᱦᱚᱸ ᱚᱱᱠᱟᱜᱮ ᱢᱟᱱᱮ ᱟᱵᱚᱣᱟᱜ ᱢᱟ ᱡᱷᱚᱛᱚ ᱠᱷᱚᱱᱟᱜ ᱢᱟᱨᱟᱝ ᱯᱚᱨᱚᱵᱽ ᱢᱟ ᱥᱚᱨᱦᱟᱭ ᱠᱟᱱ ᱛᱟᱵᱚᱱᱟ᱾
ᱥᱚᱨᱦᱟᱭ ᱠᱟᱱ ᱛᱟᱵᱚᱱᱟ ᱦᱮᱸ᱾
ᱦᱮᱸ ᱟᱹᱰᱤ ᱱᱟᱯᱟᱭ, ᱟᱹᱰᱤ ᱡᱟᱠ ᱦᱩᱭᱩᱜ-ᱟ ᱟᱞᱮ ᱫᱤᱥᱚᱢ ᱨᱮᱫᱚ ᱱᱟᱠᱷᱟᱡ ᱟᱫᱚ ᱚᱫᱷᱮᱠ ᱤᱧ ᱢᱟᱧ ᱧᱮᱞᱫᱟ ᱥᱚᱨᱦᱟᱭ ᱠᱷᱩᱱᱴᱟᱹᱣ ᱠᱚ ᱦᱩᱭ ᱪᱟᱵᱟ ᱠᱟᱛᱮᱫ ᱯᱮᱲᱟ ᱠᱚ ᱱᱮᱣᱛᱟ ᱵᱟᱲᱟ ᱠᱟ ᱱᱮᱣᱛᱟ ᱠᱚᱣᱟ ᱠᱚ ᱛᱚ ᱛᱟᱯᱚᱨᱮ ᱱᱮᱛᱟᱨ ᱢᱟ ᱛᱩᱢᱫᱟᱜ ᱴᱟᱢᱟᱠ ᱦᱚᱸ ᱵᱟᱠᱚ ᱜᱚᱜ ᱮᱫᱟ ᱡᱮ ᱮᱱᱮᱡ ᱥᱮ ᱥᱮᱨᱮᱧ ᱯᱮᱲᱟ ᱵᱚᱱ ᱱᱮᱣᱛᱟ ᱠᱟᱜ ᱠᱚᱣᱟ ᱮᱱᱮᱡ ᱥᱮ ᱥᱮᱨᱮᱧ ᱟᱵᱚᱱ ᱞᱟᱦᱟ ᱛᱮᱢᱟ ᱢᱚᱬᱮ ᱥᱤᱧ ᱢᱚᱬᱮ ᱧᱤᱫᱟᱹ ᱮᱱᱮᱡ ᱟᱠᱚ ᱟᱨ ᱱᱮᱛᱟᱨ ᱢᱟ ᱢᱚᱬᱮ ᱢᱤᱱᱤᱴ ᱦᱚᱸ ᱵᱟᱠᱚ ᱟᱠᱷᱲᱟ ᱨᱮ ᱵᱟᱠᱚ ᱛᱟᱦᱮᱸ ᱴᱤᱠᱟᱹᱣ ᱫᱟᱲᱮᱭᱟᱜ ᱠᱟᱱᱟ᱾
ᱦᱩᱸ ᱦᱩᱸ ᱦᱳᱭ ᱱᱚᱣᱟ ᱫᱚ ᱱᱚᱣᱟ ᱫᱚ ᱢᱚᱱᱮ ᱛᱩᱢᱫᱟᱜ ᱴᱟᱢᱟᱠ ᱠᱚ ᱡᱟᱦᱟᱸ ᱵᱚᱱ
ᱦᱮᱸ
ᱟᱵᱚ ᱫᱚ ᱢᱚᱱᱮ ᱞᱟᱦᱟ ᱛᱷᱤᱭᱟᱹ ᱩᱰᱩᱜ ᱵᱚᱱᱟᱭ ᱥᱮᱫᱟᱭ ᱫᱚ ᱟᱵᱚ ᱫᱚ ᱢᱟᱱᱮ
ᱦᱟᱸ ᱦᱟᱸ ᱦᱩᱸ ᱦᱳᱭ ᱵᱟᱝᱜᱟᱱ ᱯᱮᱲᱟ ᱯᱟᱹᱲᱦᱟᱹ ᱵᱚ ᱱᱮᱲᱟ ᱠᱟᱠᱚᱣᱟ᱾
ᱥᱮᱛᱟᱜ ᱦᱩᱭᱱᱟ,
ᱦᱳᱭ ᱦᱳᱭ,
ᱨᱟᱠᱟᱟᱨ ᱫᱚᱨᱠᱟᱨ ᱢᱟᱱᱮ ᱞᱮᱠᱟᱛᱮ ᱢᱤᱜ ᱱ
ᱦᱮᱸ ᱚᱱᱠᱟ ᱜᱮ ᱛᱟᱦᱚᱞᱮ ᱵᱚᱭᱦᱟ ᱟᱯᱮ ᱫᱤᱥᱚᱢ ᱨᱮᱫᱚ ᱩᱞ ᱵᱤᱞᱤ ᱠᱚᱫᱚ ᱢᱮᱱᱟᱜ ᱟᱥᱮ ᱵᱟᱝ?
ᱦᱟᱞᱳ
ᱦᱮᱸ ᱞᱟᱹᱭᱫᱟᱹᱧ ᱩᱞ ᱵᱤᱞᱤ ᱠᱚᱫᱚ ᱟᱯᱮ ᱫᱤᱥᱚᱢ ᱠᱚᱨᱮ ᱫᱚ ᱢᱮᱱᱟᱜ ᱟᱥᱮ ᱵᱟᱝ ᱠᱷᱟᱡ? ᱱᱤᱭᱟᱹ ᱥᱤᱡᱤᱱ ᱢᱟ ᱩᱞ ᱵᱤᱞᱤ ᱥᱤᱡᱤᱱ ᱠᱟᱱᱟ᱾
ᱦᱮᱸ ᱦᱮᱸ ᱦᱮᱸ ᱩᱞ ᱵᱤᱞᱤ ᱠᱚ ᱪᱮᱫ ᱞᱮᱠᱟ ᱚᱱᱛᱮ
ᱱᱚᱛᱮ ᱫᱚ ᱱᱟᱯᱟᱭ ᱜᱮ ᱦᱟᱜ ᱠᱷᱟᱡ ᱱᱟᱯᱟᱭ ᱜᱮ ᱦᱩᱭ ᱠᱟᱱᱟ᱾ ᱟᱫᱚ ᱮᱱᱟ ᱠᱷᱟᱡ ᱦᱮᱸ ᱦᱮᱸ ᱢᱮᱱᱟᱜᱼᱟ ᱠᱟᱱᱴᱷᱟᱲ ᱱᱚᱜᱼ ᱛᱚ ᱟᱢᱵᱟᱵᱤ ᱥᱮᱴᱮᱨᱚᱜ ᱠᱟᱱᱟ ᱧᱮᱞ ᱧᱮᱞ ᱛᱮ᱾
ᱦᱚᱸ
ᱟᱢᱵᱟᱵᱚᱛᱤ ᱯᱚᱨᱚᱵᱽ ᱵᱟᱠᱷᱟᱡ ᱟᱯᱮᱥᱮᱜ ᱟᱢᱵᱟᱵᱚᱛᱤ ᱯᱚᱨᱚᱵᱽ ᱵᱚᱞᱮ ᱵᱟᱲᱟᱭ ᱢᱮᱱᱟᱜ ᱟᱥᱮ ᱵᱟᱝ?
ᱦᱚᱸ ᱱᱚᱣᱟ ᱨᱮᱭᱟᱜ ᱡᱟᱦᱟᱸ